ᱦᱮᱞᱳ᱾
ᱦᱮᱸ ᱜᱚᱝᱠᱮ ᱞᱟᱹᱭ ᱵᱤᱱ?
ᱦᱳᱭ, ᱡᱚᱦᱟᱨ ᱡᱚᱦᱟᱨ ᱾
ᱡᱚᱦᱟᱨ ᱜᱮ ᱾
ᱛᱟᱦᱚᱞᱮ ᱜᱚᱝᱠᱮ ᱫᱟᱠᱟ ᱠᱚᱯᱮ ᱡᱚᱢ ᱵᱟᱲᱟ ᱠᱮᱜᱼᱟ ᱥᱮ?
ᱦᱳᱭ ᱜᱚᱝᱠᱮ, ᱡᱚᱢ ᱠᱚᱫᱚ ᱦᱩᱭᱮᱱ ᱜᱮᱭᱟ ᱾
ᱦᱮᱸ ᱾
ᱡᱚᱢ ᱵᱟᱲᱟ ᱠᱟᱛᱮ ᱜᱮ
ᱚᱲᱟᱜ ᱨᱮᱱ ᱦᱚᱲ ᱠᱚᱫᱚ ᱠᱚ ᱡᱤᱨᱟᱹᱣ ᱵᱟᱲᱟ ᱟᱠᱟᱱ ᱜᱮᱭᱟ ᱟᱹᱞᱤᱧ ᱦᱚᱞᱤᱧ ᱚᱱᱟ ᱥᱟᱶᱛᱮ ᱟᱹᱞᱤᱧ ᱤᱧ ᱡᱤᱨᱟᱹᱣ ᱟᱠᱟᱱ ᱜᱮᱭᱟ ᱱᱤᱛᱚᱜ ᱫᱷᱟᱹᱵᱤᱡ ᱫᱚ ᱾
ᱟᱪᱪᱷᱟ ᱟᱪᱪᱷᱟ ᱾ ᱛᱟᱦᱚᱞᱮ ᱜᱚᱝᱠᱮ ᱫᱟᱜ ᱡᱟᱹᱲᱤ ᱪᱮᱫ ᱞᱮᱠᱟ ᱚᱱᱛᱮ?
ᱱᱚᱛᱮ ᱞᱤᱧ ᱢᱮᱱ ᱞᱮᱱᱠᱷᱟᱱ ᱫᱚ ᱫᱟᱜ ᱡᱟᱹᱲᱤ ᱫᱚ ᱵᱟᱨᱯᱮ ᱫᱤᱱ ᱠᱷᱚᱱᱟᱜ ᱦᱟᱸᱜ ᱟᱭᱢᱟ ᱡᱟᱹᱥᱛᱤ ᱧᱚᱜ ᱜᱮ ᱫᱟᱜ ᱡᱟᱹᱲᱤᱭᱟᱞᱮ ᱠᱟᱱᱟᱭ ᱛᱚ ᱾
ᱦᱩᱸ ᱦᱩᱸ ᱾
ᱦᱚᱭ ᱟᱨ ᱫᱟᱜ ᱠᱚ ᱵᱟᱝ ᱠᱟᱴᱟᱣ ᱞᱮᱠᱷᱟᱡ ᱛᱚ ᱨᱚᱦᱚᱭ ᱠᱚᱦᱚᱸ ᱮᱸ ᱵᱟᱝ ᱞᱟᱦᱟᱥᱮᱱ ᱵᱟᱝ ᱢᱟᱲᱟᱝ ᱜᱟᱱᱚᱜ ᱠᱟᱱᱟ ᱾
ᱦᱳᱭ ᱦᱳᱭ ᱾
ᱛᱚ ᱫᱟᱜ ᱫᱟᱜ ᱠᱚ ᱛᱷᱤᱨ ᱵᱟᱲᱟ ᱠᱟᱛᱮ ᱜᱮ ᱛᱟᱨᱯᱚᱨ ᱨᱚᱦᱚᱭ ᱠᱚᱫᱚ ᱢᱟᱲᱟᱝ ᱥᱮᱱ ᱞᱟᱦᱟ ᱤᱫᱤ ᱦᱩᱭᱩᱜᱼᱟ ᱾
ᱦᱳᱭ ᱾
ᱦᱩᱸ᱾
ᱛᱟᱦᱚᱞᱮ ᱜᱚᱝᱠᱮ, ᱟᱵᱮᱱ ᱫᱚ ᱫᱟᱬᱟᱱ ᱠᱚᱵᱮᱱ ᱠᱩᱥᱤᱭᱟᱜᱼᱟ ᱥᱮ ᱵᱟᱝ?
ᱪᱮᱫ ᱵᱮ ᱢᱮᱱ ᱠᱮᱫᱟ?
ᱢᱮᱱᱫᱟᱞᱤᱧ ᱫᱟᱲᱟᱱ ᱠᱚᱵᱮᱧ ᱠᱩᱥᱤᱭᱟᱜ ᱜᱮᱭᱟ ᱥᱮ ᱵᱟᱝ?
ᱫᱟᱬᱟᱱ? ᱠᱩᱥᱤ ᱫᱚ ᱦᱮᱸ ᱜᱚᱝᱠᱮ ᱠᱩᱥᱤ ᱫᱚᱞᱤᱧ ᱠᱩᱥᱤᱭᱟᱜ ᱜᱮᱭᱟ ᱟᱫᱚ᱾ ᱚᱲᱟᱜ ᱠᱚᱨᱮᱱᱟᱜ ᱦᱚᱸ ᱧᱮᱞ ᱵᱟᱲᱟᱭ ᱦᱩᱭᱩᱜ-ᱟ ᱛᱚ ᱠᱟᱹᱢᱤ ᱠᱚᱦᱚᱸ᱾
ᱦᱳᱭ᱾
ᱮᱭ ᱠᱟᱨᱚᱱ ᱫᱟᱬᱟᱱ ᱠᱚᱫᱚ ᱩᱱᱟᱹᱜ ᱮᱠᱴᱩ ᱫᱚ ᱵᱟᱹᱞᱤᱧ ᱪᱟᱞᱟᱜ ᱜᱮᱭᱟ ᱵᱟᱦᱨᱮ ᱥᱮᱱ᱾
ᱟᱪᱪᱷᱟ ᱵᱟᱝ-ᱟ ᱟᱫᱚ ᱱᱚᱝᱠᱟ ᱡᱮᱢᱚᱱ ᱢᱮᱱᱟᱜ ᱟᱠᱟᱫ ᱛᱟᱵᱚᱱᱟ ᱟᱵᱚᱣᱟᱜ ᱜᱩᱨᱩ ᱜᱚᱝᱠᱮᱭᱟᱜ ᱚᱲᱟᱜ᱾ ᱥᱟᱫᱷᱩ ᱨᱟᱢᱪᱟᱸᱫᱽ ᱢᱩᱨᱢᱩ ᱜᱚᱝᱠᱮᱭᱟᱜ ᱚᱲᱟᱜ᱾ ᱮᱢᱚᱱᱠᱤ ᱟᱵᱚᱨᱮᱱ ᱥᱤᱫᱩ ᱠᱟᱱᱩᱣᱟᱜ ᱡᱟᱱᱟᱢ ᱫᱤᱥᱚᱢ ᱵᱷᱚᱜᱽᱚᱱᱟᱰᱤᱦᱤ᱾
ᱦᱳᱭ᱾
ᱱᱚᱝᱠᱟᱱᱟᱜ ᱢᱮᱱᱟᱜ ᱟᱠᱟᱫ ᱜᱮᱭᱟ ᱟᱨᱚ ᱮᱢᱟᱱ ᱮᱢᱟᱱ ᱡᱮᱢᱚᱱ ᱮᱢᱱᱤ ᱴᱩᱨᱤᱥᱴ ᱞᱮᱠᱟ ᱢᱮᱱᱟᱜ ᱠᱟᱫᱟ ᱫᱤᱜᱷᱟ ᱥᱮ ᱯᱩᱨᱤ, ᱟᱨᱦᱚᱸ ᱱᱚᱛᱮ ᱢᱮᱱᱟᱜ ᱟᱠᱟᱫᱟ ᱢᱩᱠᱩᱴᱢᱩᱱᱤᱯᱩᱨ᱾ ᱚᱡᱳᱫᱽᱫᱷᱟ ᱵᱩᱨᱩ ᱥᱮ ᱟᱡᱚᱫᱤᱭᱟᱹ ᱵᱩᱨᱩ ᱟᱵᱚᱣᱟᱜ ᱦᱮᱸ᱾ ᱱᱚᱝᱠᱟᱱᱟᱜ ᱡᱟᱭᱜᱟ ᱠᱚᱨᱮ ᱫᱟᱬᱟᱱ ᱵᱮᱱ ᱪᱟᱞᱟᱣ ᱵᱟᱲᱟ ᱟᱠᱟᱱᱟ?
ᱵᱷᱟᱧᱸ ᱜᱚᱝᱠᱮ ᱚᱱᱠᱟ ᱫᱟᱬᱟᱱ ᱫᱚ ᱟᱹᱞᱤᱧ ᱫᱚ ᱪᱟᱞᱟᱣ ᱫᱚᱠᱚ ᱪᱟᱞᱟᱣ ᱵᱟᱲᱟᱜ ᱜᱮᱭᱟ ᱛᱚ ᱟᱹᱞᱤᱧᱟᱜ ᱫᱚ ᱚᱱᱠᱟ ᱫᱚ ᱵᱟᱹᱞᱤᱧ ᱪᱟᱞᱟᱣ ᱠᱟᱱᱟ ᱱᱤᱛᱚᱜ ᱫᱷᱟᱹᱵᱤᱡ ᱛᱮᱦᱚᱸ᱾ ᱚᱱᱟ ᱥᱩᱨ ᱠᱚᱨᱮ ᱫᱚᱞᱤᱧ ᱧᱮᱞ ᱟᱠᱟᱫ ᱨᱮᱦᱚᱸ ᱚᱱᱟ ᱡᱟᱦᱟᱸ ᱵᱮᱱ ᱢᱮᱱ ᱠᱮᱫᱟ ᱢᱩᱠᱩᱴᱢᱩᱱᱤᱯᱩᱨ᱾
ᱦᱩᱸ᱾
ᱦᱳᱭ ᱚᱱᱟ ᱫᱚᱞᱤᱧ ᱧᱮᱞ ᱟᱠᱟᱫᱟ ᱚᱱᱛᱮ ᱫᱚᱞᱤᱧ ᱪᱟᱞᱟᱣ ᱵᱟᱲᱟ ᱟᱠᱟᱱ ᱜᱮᱭᱟ᱾ ᱢᱤᱫ ᱫᱷᱟ ᱫᱚ ᱞᱤᱧ ᱪᱟᱞᱟᱣ ᱞᱮᱱᱟ ᱚᱸᱰᱮ, ᱛᱚ ᱚᱱᱟ ᱡᱟᱦᱟᱸ ᱠᱚ ᱟᱨ ᱵᱟᱫᱽ ᱵᱟᱹᱠᱤ ᱵᱮᱱ ᱢᱮᱱ ᱠᱮᱫᱟ, ᱚᱱᱟ ᱠᱚᱫᱚ ᱚᱱᱛᱮ ᱫᱚ ᱩᱱᱟᱹᱜ ᱮᱠᱴᱩ ᱫᱚ ᱵᱟᱞᱤᱧ ᱪᱟᱞᱟᱣ ᱠᱟᱱᱟ᱾
ᱛᱟᱦᱚᱞᱮ ᱜᱚᱝᱠᱮ
ᱦᱳᱭ,
ᱩᱠᱩᱨ ᱜᱚ ᱜᱩᱨᱩ ᱜᱚᱝᱠᱮᱭᱟᱜ ᱚᱲᱟᱜ᱾
ᱦᱳᱭ,
ᱚᱸᱰᱮ ᱧᱮᱞ ᱟᱹᱜᱩ, ᱦᱟᱥᱟ ᱢᱮᱱᱟᱜ ᱟᱥᱮ ᱵᱟᱝ, ᱥᱮ ᱚᱸᱰᱮ ᱪᱟᱞᱟᱜ ᱵᱩᱡᱷᱟᱹᱣ ᱟᱥᱮ ᱵᱟᱝ? ᱚᱸᱰᱮ ᱢᱤᱫ ᱫᱤᱱ ᱪᱟᱞᱟᱣ ᱠᱟᱛᱮᱜ, ᱚᱸᱰᱮ ᱜᱚᱴ ᱠᱟᱛᱮᱜ ᱟᱥᱤᱨᱵᱟᱫᱽ ᱦᱟᱛᱟᱣ ᱠᱟᱛᱮᱫ, ᱵᱟᱦᱟ ᱢᱟᱞᱟ ᱟᱨᱟᱣ ᱠᱟᱛᱮᱫ, ᱚᱱᱠᱟ ᱨᱟᱹᱥᱠᱟᱹ ᱠᱟᱹᱣ ᱚᱱᱟ ᱠᱚ ᱦᱤᱡᱩᱜᱼᱟ ᱥᱮ ᱵᱟᱝᱟ᱾
ᱜᱚᱝᱠᱮ ᱨᱟᱹᱥᱠᱟᱹ ᱫᱚ ᱦᱤᱡᱩᱜ ᱜᱮᱭᱟ, ᱛᱚ ᱨᱟᱹᱥᱠᱟᱹ ᱦᱮᱡ ᱞᱮᱠᱷᱟᱡ ᱦᱚᱸ ᱮᱜ ᱪᱟᱞᱟᱜ ᱢᱟ ᱥᱟᱱᱟ ᱜᱮ, ᱟᱫᱚ ᱟᱞᱮ ᱱᱚᱛᱮ ᱠᱷᱚᱱᱟᱜ ᱛᱚ ᱚᱱᱠᱟ, ᱴᱩᱨᱤᱥᱴ ᱵᱚᱞᱛᱮ ᱜᱮᱞᱮ ᱵᱟᱠᱚ ᱪᱟᱞᱟᱜ ᱜᱮᱭᱟ, ᱚᱱᱠᱟ ᱪᱮᱞᱮ ᱠᱟ ᱟᱹᱛᱩ ᱠᱷᱚᱱᱟᱜ ᱢᱟᱱᱮ, ᱚᱱᱠᱟ ᱵᱟᱥ ᱠᱚᱠᱚ ᱟᱲᱟᱜ ᱜᱮᱭᱟ ᱛᱚ ᱚᱱᱠᱟ ᱪᱟᱞᱟᱜ ᱞᱟᱹᱜᱤᱫ, ᱫᱟᱬᱟᱱ ᱪᱟᱞᱟᱜ ᱞᱟᱹᱜᱤᱫ᱾ ᱛᱚ ᱚᱝᱠᱟ ᱛᱚ, ᱵᱟᱹᱱᱩᱜ ᱠᱟᱜ ᱠᱚᱣᱟ ᱡᱮ ᱠᱚ ᱪᱟᱞᱟᱜᱼᱟ᱾
ᱟᱪᱪᱷᱟ᱾ ᱛᱟᱦᱚᱞᱮ ᱱᱚᱝᱠᱟ ᱟᱡᱫᱤᱭᱟᱹ ᱥᱮᱸᱫᱽᱨᱟ, ᱪᱟᱞᱟᱜ ᱨᱟᱹᱥᱠᱟᱹ ᱵᱩᱡᱷᱟᱹᱜ ᱟᱥᱮ ᱵᱟᱝᱟ, ᱥᱮ ᱮᱢ ᱪᱟᱞᱟᱜ ᱚᱱᱟ ᱥᱩᱨᱩ ᱟᱹᱛᱩ ᱠᱚᱨᱮ ᱠᱚ, ᱪᱟᱞᱟᱣ ᱵᱟᱲᱟ ᱠᱟᱱᱟ ᱥᱮ ᱵᱟᱝᱟ? ᱥᱮ ᱟᱡᱚᱫᱤᱭᱟᱹ ᱨᱮ ᱪᱮᱫ ᱪᱮᱫ ᱧᱟᱢᱚᱜᱼᱟ, ᱱᱚᱣᱟ ᱠᱚ ᱵᱟᱲᱟᱭ ᱢᱮᱱᱟᱜ ᱟᱥᱮ ᱵᱟᱝᱟ, ᱪᱮᱫᱟᱜ ᱵᱚᱱ ᱪᱟᱞᱟᱜᱼᱟ ᱾ᱪᱮᱫ ᱞᱟᱹᱠᱛᱤ ᱵᱚᱱ ᱪᱟᱞᱟᱜᱼᱟ? ᱟᱨ ᱪᱮᱫ ᱞᱟᱹᱜᱤᱫ ᱟᱡᱳᱚᱫᱤᱭᱟᱹ ᱨᱮᱵᱚᱱ, ᱪᱟᱞᱟᱜ ᱛᱮᱵᱚᱱ ᱵᱚᱸᱜᱟ ᱵᱩᱨᱩᱭᱟ, ᱪᱮᱫᱟᱜ ᱵᱚᱱ ᱥᱩᱛᱟᱹᱱᱟ, ᱱᱚᱝᱠᱟᱱᱟᱜ ᱠᱟᱛᱷᱟ ᱠᱚ ᱵᱟᱰᱟᱭ ᱢᱮᱱᱟᱜᱼᱟ ᱜᱚᱝᱠᱮ?
ᱜᱚᱢᱠᱮ ᱩᱱᱟᱹᱜ ᱮᱠᱴᱩ ᱫᱚ ᱟᱹᱞᱤᱧ ᱛᱚ ᱚᱱᱠᱟ ᱥᱮᱸᱫᱽᱨᱟ ᱫᱤᱠ ᱫᱤᱭᱮ ᱛᱚ, ᱚ ᱵᱟᱞᱤᱧ ᱵᱟᱲᱟᱭᱟ ᱛᱚ ᱟᱨ ᱟᱞᱮ ᱱᱚᱰᱮ ᱠᱷᱚᱱᱟᱜ ᱫᱚ, ᱚᱝᱠᱟ ᱥᱮᱸᱫᱽᱨᱟ ᱠᱚᱦᱚᱸ, ᱵᱟᱞᱮ ᱩᱰᱩᱠ ᱵᱟᱲᱟ ᱠᱟᱱᱟ ᱾
ᱦᱩ, ᱦᱩ᱾
ᱛᱚ ᱚᱱᱟ ᱠᱟᱹᱴᱤᱡ ᱥᱮᱸᱫᱽᱨᱟ ᱜᱮᱞᱮ, ᱩᱰᱩᱠ ᱵᱟᱲᱟ ᱠᱟᱱᱟ ᱚᱲᱟᱜ ᱠᱚᱨᱮᱱᱟᱜ ᱡᱟᱦᱟᱸᱜᱮ ᱚᱱᱟ ᱥᱩᱨ ᱠᱚᱨᱮᱱᱟᱜ ᱦᱩᱰᱤᱧ ᱦᱩᱰᱤᱧ ᱡᱟᱦᱟᱸ, ᱵᱤᱨ ᱠᱚ ᱢᱮᱱᱟᱜ ᱠᱟᱫᱟ ᱚᱱᱛᱮ ᱜᱮ, ᱠᱟᱹᱴᱤᱡ ᱞᱮ ᱪᱟᱞᱟᱜ ᱜᱮᱭᱟ ᱾
ᱟᱪᱪᱷᱟ᱾
ᱦᱳᱭ,
ᱢᱟᱱᱮ ᱡᱟᱦᱟᱸ ᱫᱚ, ᱟᱹᱛᱩ ᱵᱤᱨ ᱥᱮᱸᱫᱽᱨᱟ᱾ ᱥᱮ ᱵᱟᱦᱟ ᱵᱚᱸᱜᱟ ᱡᱟᱦᱟᱸ ᱵᱚᱱ ᱥᱮᱸᱫᱽᱨᱟᱭ ᱫᱟ, ᱚᱱᱟ ᱠᱚᱵᱮᱱ ᱪᱟᱞᱟᱣ ᱵᱟᱲᱟ ᱠᱟᱱ ᱜᱮᱭᱟ? ᱟᱫᱚ ᱜᱚᱝᱠᱮ ᱚᱱᱮ ᱡᱟᱦᱟᱸ ᱵᱟᱦᱟ, ᱵᱟᱦᱟ ᱵᱚᱸᱜᱟ ᱥᱮᱸᱫᱽᱨᱟ ᱥᱮᱼᱼ ᱵᱟᱦᱟ ᱞᱟᱥᱟᱲ ᱦᱮᱫᱽ ᱛᱮ ᱡᱟᱦᱟ ᱵᱚᱱ ᱥᱮᱸᱫᱽᱨᱟᱭᱫᱟ, ᱱᱟᱦᱟᱸᱜ ᱚᱱᱟ ᱫᱚ ᱪᱮᱫ ᱞᱮᱠᱟ? ᱫᱤᱨᱦᱤ ᱵᱟᱵᱟ ᱟᱛᱮᱜ, ᱱᱟᱭᱠᱮ ᱵᱟᱵᱟ ᱟᱛᱮᱜ᱾ ᱟᱵᱚᱣᱟᱜ ᱫᱷᱚᱨᱚᱢ ᱠᱚᱨᱚᱢ ᱠᱟᱛᱮᱫ ᱜᱮᱵᱚᱱ ᱪᱟᱞᱟᱜᱼᱟ, ᱥᱮ ᱪᱮᱫ ᱞᱮᱠᱟ ᱟᱯᱟᱱ ᱟᱹᱯᱤᱱ ᱜᱮᱵᱚᱱ ᱪᱟᱞᱟᱜᱼᱟ ᱾
ᱜᱚᱝᱠᱮ ᱱᱤᱛᱚᱜ ᱫᱷᱟᱹᱵᱤᱡ ᱛᱮᱫᱚ ᱟᱫᱚ, ᱚᱱᱠᱟ ᱞᱮᱠᱟᱞᱤᱧ ᱱᱤᱛᱚᱜ ᱫᱷᱟᱹᱵᱤᱡ ᱛᱮᱫᱚ, ᱞᱤᱧ ᱵᱟᱲᱟᱭᱟ ᱡᱮ ᱮᱜ ᱟᱹᱞᱤᱧ ᱫᱚ ᱚᱱᱠᱟ ᱛᱚ, ᱵᱟᱹᱞᱤᱧ ᱵᱟᱲᱟᱭ ᱛᱟᱦᱮᱱᱟ ᱛᱚ ᱟᱵᱤᱱ ᱡᱮ ᱵᱤᱱ ᱢᱮᱛᱟ ᱫᱤᱧ ᱱᱚᱜᱼᱚᱭ, ᱵᱮᱱ ᱢᱮᱛᱟᱞᱤᱧ ᱠᱟᱱᱟ ᱚᱱᱟᱼᱼ ᱮᱸ ᱜᱠᱤᱱᱛᱩ ᱟᱞᱮ ᱱᱚᱰᱮ ᱠᱷᱚᱱᱟᱜ ᱫᱚ, ᱚᱱᱠᱟ ᱫᱚ ᱵᱟᱝ ᱟᱞᱮ ᱠᱚᱭᱮ ᱢᱟᱱᱮ ᱠᱤᱪᱷᱩ ᱜᱟᱱ ᱜᱮᱞᱮ ᱩᱰᱩᱠᱚᱜᱼᱟ, ᱛᱚᱞᱮ ᱪᱟᱞᱟᱜ ᱜᱮᱭᱟ ᱚᱱᱠᱟ ᱥᱮᱸᱫᱽᱨᱟ ᱠᱚᱫᱚ᱾
ᱢᱟᱱᱮ ᱢᱮᱱᱫᱚ ᱜᱩᱨᱩ ᱵᱟᱵᱟᱭ ᱛᱟᱦᱮᱱᱟ ᱢᱮᱜᱴᱮᱱ ᱜᱩᱨᱩ ᱥᱮ ᱪᱟᱪᱞᱟᱣᱤᱡ᱾ ᱥᱮ ᱟᱹᱪᱩᱭᱮᱫ ᱮ ᱛᱟᱦᱮᱱᱟ ᱥᱟᱶᱛᱮ ᱳᱭ ᱠᱩᱞᱟᱹᱭ ᱥᱮᱸᱫᱽᱨᱟ ᱠᱚ᱾
ᱦᱳᱭ, ᱦᱳᱭ, ᱦᱳᱭ, ᱦᱳᱭ, ᱜᱚ
ᱦᱮᱸ ᱛᱟᱦᱞᱮ ᱜᱚᱝᱠᱮ ᱥᱮᱸᱫᱽᱨᱟ ᱨᱮ ᱪᱤᱞᱤ ᱠᱚᱯᱮ ᱜᱚᱡ ᱵᱟᱲᱟ ᱟᱠᱟᱫ ᱠᱚᱣᱟ᱾
ᱥᱮᱸᱫᱽᱨᱟ ᱨᱮᱫᱚ ᱱᱩᱠᱩ ᱠᱩᱞᱟᱹᱭ ᱨᱩᱱᱰᱟᱹ ᱳᱝᱠᱳ ᱠᱚᱜᱮ ᱞᱮ ᱠᱚᱡᱼᱼ ᱠᱚᱣᱟᱼᱼ
ᱟᱫᱚ ᱜᱚᱢᱠᱮ ᱥᱮᱸᱫᱽᱨᱟ ᱠᱚᱫᱚ ᱪᱟᱞᱟᱣ ᱵᱟᱲᱟ ᱦᱩᱭᱩᱜ ᱜᱮᱭᱟ ᱛᱚ ᱟᱫᱚ ᱥᱮᱸᱫᱽᱨᱟ ᱪᱟᱞᱟᱣ ᱠᱟᱛᱮ ᱱᱚᱝᱠᱟᱱᱼᱼ ᱟᱹᱥᱩᱞ ᱠᱚᱣᱟ ᱠᱚ ᱱᱚᱝᱠᱟ ᱡᱮᱢᱚᱱ ᱠᱩᱞᱟᱹᱭ ᱦᱚᱯᱚᱱ ᱠᱚ ᱧᱟᱢ ᱵᱟᱲᱟᱣ ᱠᱟᱱᱟ ᱠᱚ ᱥᱮ ᱵᱟᱝ᱾ ᱥᱮ ᱢᱮᱨᱩ ᱪᱩᱲᱟᱹ ᱦᱚᱯᱚᱱ᱾ ᱥᱮ ᱱᱚᱝᱠᱟ ᱡᱟᱦᱟᱱ ᱵᱤᱞᱤ ᱠᱚ ᱪᱮᱬᱮ ᱵᱤᱞᱤ ᱠᱚ᱾ ᱧᱟᱢ ᱠᱟᱛᱮᱫ, ᱟᱹᱜᱩ ᱠᱟᱛᱮᱫ, ᱡᱮ ᱟᱹᱥᱩᱞ ᱠᱚᱣᱟ ᱠᱚ ᱱᱚᱝᱠᱟᱱᱟᱜ ᱩᱭᱦᱟᱹᱨ ᱵᱷᱟᱵᱚᱱᱟ ᱦᱮᱡ ᱵᱟᱲᱟ ᱟᱠᱟᱱᱟ ᱥᱮ ᱵᱟᱝ?
ᱦᱮᱸ ᱜᱚᱢᱠᱮ ᱩᱭᱦᱟᱹᱨ ᱵᱷᱟᱵᱽᱱᱟ ᱠᱚᱫᱚ ᱦᱩᱭᱩᱜ ᱜᱮᱭᱟ ᱛᱚ ᱟᱫᱚ ᱥᱮᱬᱟ ᱫᱟᱲᱮ ᱨᱮᱫᱚ ᱟᱫᱚ ᱪᱮᱫ ᱞᱮᱠᱟ ᱠᱟᱛᱮᱢ ᱛᱤᱭᱟᱹᱜ ᱠᱚᱜᱮᱭᱟ ᱩᱱᱠᱩ ᱫᱚᱼᱼ ᱛᱤᱭᱟᱹᱜ ᱵᱟᱝ ᱜᱟᱱᱚᱜᱼᱟ ᱛᱚ᱾
ᱦᱳᱭ᱾
ᱵᱟᱝ ᱟᱫᱚ ᱟᱹᱛᱩ ᱠᱚᱨᱮ ᱚᱱᱠᱟᱱ ᱫᱟᱨᱮ ᱵᱟᱹᱱᱩᱜᱼᱟ᱾ ᱢᱟᱨᱮ ᱫᱟᱨᱮ ᱠᱚ ᱡᱟᱦᱟᱸ ᱥᱟᱨᱡᱚᱢ ᱫᱟᱨᱮᱼᱼ ᱵᱟᱲᱮ ᱫᱟᱨᱮ ᱱᱚᱝᱠᱟᱱ ᱟᱜ ᱠᱚᱨᱮ ᱠᱚᱠᱚ ᱦᱚᱯᱚᱱ ᱵᱟᱲᱟᱜᱼᱟ, ᱛᱚ ᱢᱤᱨᱩ ᱠᱚᱫᱚ ᱾
ᱦᱳᱭ ᱦᱳᱭ᱾
ᱟᱫᱚ ᱢᱤᱨᱩ ᱦᱚᱯᱚᱱ ᱴᱟᱭᱤᱢ ᱫᱚ ᱯᱟᱨᱚᱢ ᱮᱱᱟ ᱚᱱᱟ ᱚᱠᱛᱚ ᱫᱚ᱾ ᱟᱫᱚ ᱟᱞᱮ ᱱᱚᱛᱮ ᱠᱚᱫᱚᱞᱮ ᱟᱹᱥᱩᱞ ᱵᱟᱲᱟ ᱠᱚᱜᱮᱭᱟ ᱥᱮ ᱵᱤᱞᱤᱼᱼ ᱦᱚᱸᱞᱮ ᱟᱹᱜᱩ ᱵᱟᱲᱟ ᱟᱠᱟᱫ ᱜᱮᱭᱟ ᱢᱟᱨᱟᱜ ᱠᱚᱞᱮ ᱟᱹᱥᱩᱞ ᱟᱠᱟᱫ ᱠᱚᱜᱮᱭᱟ ᱢᱟᱨᱟᱜ ᱵᱤᱞᱤ ᱚᱱᱠᱟ ᱯᱟᱸᱡᱟ ᱧᱟᱢ ᱠᱟᱛᱮᱫ ᱟᱨ ᱜᱮᱰᱮᱼᱼ ᱠᱚᱞᱮ ᱦᱚᱯᱚᱱ ᱦᱚᱪᱚ ᱠᱚᱛᱮ ᱞᱮ ᱟᱹᱥᱩᱞ ᱠᱚᱜᱮᱭᱟ ᱦᱩᱸ᱾
ᱦᱳᱭ᱾ ᱟᱞᱮ ᱱᱚᱛᱮ ᱫᱚ ᱢᱮᱱ ᱞᱮᱠᱷᱟᱱ ᱫᱚ ᱟᱫᱚᱼᱼ ᱥᱮᱬᱟ ᱫᱟᱲᱮ ᱠᱚ ᱢᱮᱱᱟᱜ ᱠᱟᱫᱟ ᱛᱚ ᱟᱹᱰᱤ ᱩᱥᱩᱞ ᱩᱥᱩᱞ᱾ ᱛᱚ ᱚᱱᱟ ᱥᱟᱸᱦᱚᱥ ᱵᱟᱝ ᱧᱟᱢᱚᱜ ᱠᱷᱟᱹᱛᱤᱨ ᱚᱱᱟᱫᱚ ᱵᱟᱞᱮᱼᱼ
ᱛᱤᱭᱟᱹᱜ ᱫᱟᱲᱮᱭ ᱟᱠᱚᱣᱟ᱾
ᱟᱫᱚ ᱜᱚᱢᱠᱮ ᱥᱩᱠᱨᱤ ᱠᱚᱫᱚ ᱵᱟᱯᱮ ᱵᱟᱲᱟ ᱟᱠᱟᱫ ᱠᱚᱣᱟ᱾
ᱜᱚᱝᱠᱮ ᱥᱩᱠᱨᱤ ᱠᱚᱫᱚ ᱟᱞᱮ ᱱᱚᱛᱮ ᱠᱚ ᱦᱤᱡᱩᱜ ᱠᱟᱱ ᱦᱤᱡᱩᱜ ᱜᱮᱭᱟ ᱛᱚ ᱥᱩᱠᱨᱤ ᱜᱚᱡ ᱠᱚᱫᱚ ᱟᱞᱮ ᱫᱚ ᱵᱟᱞᱮ ᱪᱟᱞᱟᱣ ᱵᱟᱲᱟ ᱠᱟᱱᱟ ᱛᱚ ᱟᱞᱮ ᱚᱱᱟ ᱥᱩᱨ ᱟᱹᱛᱩ ᱢᱟᱱᱮ ᱵᱟᱨᱭᱟ ᱯᱮᱭᱟ ᱟᱸ ᱠᱚ ᱨᱮᱱᱟᱜ ᱟᱹᱛᱩ ᱠᱚᱨᱮ ᱫᱚᱠᱚ ᱪᱟᱞᱟᱜ ᱜᱮᱭᱟ᱾ ᱚ᱾
ᱛᱟᱦᱚᱞᱮ ᱜᱚᱝᱠᱮ ᱱᱚᱸᱜᱼᱚᱭ ᱟᱵᱚ ᱡᱟᱦᱟᱸ ᱵᱟᱦᱟ ᱵᱚᱸᱜᱟ ᱞᱟᱥᱟᱲᱮᱫ ᱛᱮ ᱡᱟᱦᱟᱸ ᱵᱚᱱ ᱥᱮᱸᱫᱽᱨᱟᱭᱟ᱾ ᱚᱱᱟ ᱥᱮᱸᱫᱽᱨᱟ ᱞᱟᱹᱜᱤᱫ ᱛᱮ ᱟᱵᱮᱱᱼᱟᱜ ᱢᱚᱱᱮᱨᱮ ᱛᱤᱱᱟᱹᱜ ᱵᱮᱱ ᱜᱟᱱ ᱵᱮᱱ ᱟᱹᱭᱠᱟᱹᱣ ᱮᱟ ᱡᱮ ᱚᱱᱟ ᱥᱟᱶᱛᱮ ᱟᱵᱚ ᱥᱮᱸᱫᱽᱨᱟ ᱥᱟᱵ ᱫᱚᱦᱚ ᱞᱟᱹᱠᱛᱤ ᱠᱟᱱᱟ ᱥᱮ ᱵᱟᱝ ᱥᱮ ᱚᱱᱟ ᱱᱤᱭᱮ ᱵᱚᱸᱜᱟ ᱵᱩᱨᱩ ᱵᱟᱸᱠᱷᱮᱬ ᱵᱤᱱᱛᱤ ᱞᱟᱹᱠᱛᱤ ᱠᱟᱱᱟ ᱥᱮ ᱵᱟᱝ, ᱛᱤᱱᱟᱹᱜ ᱜᱟᱱ ᱟᱵᱮᱱ ᱪᱮᱫᱠᱟ ᱵᱮᱱ ᱟᱴᱠᱟᱨ ᱫᱟ ᱠᱟᱹᱴᱤᱡ ᱵᱮᱱ ᱞᱟᱹᱭ ᱥᱚᱫᱚᱨ ᱞᱮᱠᱷᱟᱱ ᱱᱟᱯᱟᱭ ᱠᱚᱜᱼᱟ᱾
ᱚᱸᱜᱻ ᱟᱹᱞᱤᱧᱼᱟᱜ ᱟᱴᱠᱟᱨ ᱛᱮᱫᱚ ᱞᱤᱧ ᱢᱮᱱᱟ, ᱪᱮᱫᱟᱜ ᱥᱮ ᱟᱵᱚᱣᱟᱜ ᱢᱟᱨᱮ ᱦᱟᱯᱲᱟᱢ ᱠᱚ ᱠᱚ ᱪᱟᱞᱟᱣ ᱟᱹᱜᱩ ᱠᱟᱫ ᱛᱟᱵᱚᱱᱟ ᱚᱱᱟ ᱠᱟᱛᱷᱟ ᱠᱚ ᱡᱚᱠᱷᱚᱱ ᱚᱱᱟ ᱠᱚ ᱠᱚ ᱠᱚᱨᱟᱣ ᱟᱹᱜᱩ ᱠᱟᱫ ᱛᱟᱵᱚᱱᱟ ᱛᱟᱦᱚᱞᱮ ᱱᱤᱥᱪᱳᱭ ᱟᱵᱚᱣᱟᱜ ᱞᱟᱹᱠᱛᱤ ᱠᱟᱱᱟ ᱡᱮ ᱟᱵᱚ ᱦᱚᱸ ᱞᱟᱦᱟ ᱥᱮᱫ ᱵᱚᱱ ᱤᱫᱤ ᱢᱟ ᱚᱱᱟ ᱠᱚ ᱩᱱ ᱠᱚ ᱦᱳᱭ ᱦᱳᱭ ᱾ ᱛᱟᱨᱯᱚᱨᱮ ᱜᱚᱝᱠᱮ ᱟᱯᱮᱜᱮ ᱪᱮᱫ ᱞᱮᱠᱟ ᱟᱯᱮ ᱜᱮᱯᱮ ᱪᱟᱞᱟᱜ ᱜᱮᱭᱟ ᱥᱮ ᱵᱟᱝ ᱥᱮᱸᱫᱽᱨᱟ ᱠᱚᱜᱮ?
ᱦᱳᱭ ᱜᱚᱝᱠᱮ ᱟᱞᱮ ᱫᱚ ᱥᱮᱸᱫᱽᱨᱟ ᱠᱚᱫᱚ ᱞᱮ ᱪᱟᱞᱟᱜ ᱜᱮᱭᱟ ᱾ ᱟᱫᱚ ᱚᱱᱮ ᱟᱞᱮ ᱫᱚ ᱟᱹᱛᱩ ᱵᱤᱨ ᱥᱮᱸᱫᱽᱨᱟ ᱠᱚᱫᱚ ᱡᱟᱸᱦᱟ ᱫᱚ ᱵᱟᱦᱟ ᱞᱮᱥᱟ ᱦᱮᱫ ᱛᱮ ᱞᱮ ᱥᱮᱸᱫᱽᱨᱟᱭᱟ ᱟᱨ ᱵᱟᱦᱟ ᱯᱟᱨᱚᱢ ᱠᱟᱛᱮᱫ
ᱦᱳᱭ ᱾
ᱚᱱᱟ ᱵᱟᱦᱟ ᱯᱟᱨᱚᱢ ᱠᱟᱛᱮᱫ ᱯᱷᱟᱹᱜᱩᱱ ᱵᱚᱸᱜᱟ ᱠᱷᱚᱱᱟᱜ ᱪᱟᱹᱛ, ᱵᱟᱹᱭᱥᱟᱹᱠᱷ ᱵᱚᱸᱜᱟ ᱦᱟᱹᱵᱤᱡ ᱞᱮ ᱥᱮᱸᱫᱽᱨᱟᱭ ᱜᱮᱭᱟ ᱢᱟᱱᱮ ᱦᱟᱱᱮ ᱟᱞᱮ ᱫᱚ ᱟᱡᱳᱚᱫᱤᱭᱟᱹ ᱵᱩᱨᱩ ᱦᱟᱹᱵᱤᱡ ᱾
ᱦᱳᱭ ᱾
ᱟᱵᱚᱣᱟᱜ ᱡᱟᱦᱟᱸ ᱠᱩᱱᱟᱹᱢᱤ ᱨᱮ ᱤᱱᱟᱹ ᱦᱤᱞᱳᱜ ᱦᱟᱹᱵᱤᱡ ᱞᱮ ᱥᱮᱸᱫᱽᱨᱟᱭ ᱜᱮᱭᱟ ᱾ ᱥᱮᱸᱫᱽᱨᱟ ᱫᱚ ᱱᱚᱝᱠᱟ ᱟᱞᱮ ᱫᱚ ᱡᱚᱠᱷᱚᱱ ᱞᱮ ᱩᱰᱩᱠ ᱪᱟᱞᱟᱜᱼᱟ
ᱦᱳᱭ ᱾
ᱟᱞᱮ ᱫᱚᱞᱮ ᱜᱚᱞᱯᱷᱚ ᱜᱚᱴᱟᱭᱟ ᱢᱟᱹᱡᱷᱤ, ᱜᱚᱰᱮᱛ, ᱜᱚᱰᱮᱛ ᱮ ᱦᱚᱦᱚᱭᱟ ᱥᱟᱶᱛᱮ ᱫᱤᱦᱨᱤ ᱵᱟᱵᱟᱭ ᱵᱚᱸᱜᱟ ᱵᱩᱨᱩᱭ ᱛᱟᱞᱮᱭᱟ ᱢᱤᱫᱴᱮᱱ ᱴᱷᱟᱶ ᱨᱮᱞᱮ ᱚᱱᱠᱟᱞᱮ ᱴᱷᱟᱹᱭ ᱠᱟᱜᱼᱟ ᱡᱮ ᱱᱚᱣᱟ ᱚᱠᱛᱚ ᱱᱚᱰᱮ ᱥᱮ ᱱᱚᱣᱟ ᱱᱚᱣᱟ ᱫᱟᱨᱮ ᱩᱢᱩᱞ ᱨᱮ ᱵᱟᱲᱮ ᱵᱩ ᱴᱟᱹ ᱨᱮᱵᱚᱱ ᱧᱟᱯᱟᱢᱟ ᱚᱸᱰᱮ ᱫᱤᱦᱨᱤ ᱵᱟᱵᱟᱭ ᱵᱚᱸᱜᱟᱼ ᱵᱩᱨᱩ ᱠᱟᱛᱮᱫ ᱞᱮ ᱪᱟᱞᱟᱜᱼᱟ ᱾ ᱚᱸᱰᱮ ᱠᱷᱚᱱ ᱞᱮ ᱩᱰᱩᱠ ᱮᱱᱟ ᱟᱫᱚ ᱚᱱᱟ ᱩᱰᱩᱠ ᱨᱮᱱᱟᱜ ᱚᱠᱛᱚ ᱦᱚᱸ ᱟᱞᱮ ᱫᱚ ᱱᱤᱭᱚᱢ ᱫᱷᱚᱨᱚᱢ ᱠᱟᱛᱮ ᱜᱮᱞᱮ ᱪᱟᱞᱟᱜᱼᱟ ᱾ ᱢᱮᱱᱫᱚ ᱡᱟᱦᱟᱸᱭ ᱠᱚᱫᱚ ᱮᱨᱟ ᱩᱨᱩ ᱢᱮᱱᱟᱜ ᱠᱚᱛᱟ ᱠᱚᱣᱟ
ᱦᱳᱭ ᱾
ᱩᱱᱠᱩ ᱮᱨᱟ ᱩᱨᱩ ᱠᱚᱫᱚ ᱦᱟᱱᱮ ᱪᱮᱫᱟᱜ ᱥᱮ ᱦᱟᱱᱮ ᱢᱤᱫ ᱩᱰᱩᱠ ᱨᱮᱵᱚᱱ ᱪᱟᱞᱟᱜᱼᱟ ᱥᱮ ᱾
ᱦᱳᱭ ᱦᱳᱭ ᱾
ᱟᱫᱚ ᱚᱱᱟ ᱫᱚ ᱡᱮ ᱦᱤᱞᱳᱜ ᱵᱚᱱ ᱩᱰᱩᱠ ᱪᱟᱞᱟᱣ ᱩᱛᱟᱹᱨᱚᱜᱼᱟ ᱮᱱᱦᱤᱞᱳᱜ ᱞᱮ ᱫᱷᱚᱨᱚᱢ ᱠᱚᱨᱚᱢ-ᱟ ᱾ ᱚᱱᱟ ᱫᱚ ᱜᱚᱢᱠᱮ ᱱᱚᱝᱠᱟ ᱢᱮᱱᱫᱚ ᱟᱹᱛᱩ ᱵᱤᱨ ᱞᱮ ᱥᱮᱸᱫᱽᱨᱟ ᱠᱮᱫᱟ ᱨᱩᱣᱟᱹᱲ ᱦᱮᱡ ᱮᱱᱟ ᱞᱮ ᱾
ᱦᱳᱭ ᱾
ᱡᱚᱠᱷᱚᱱ ᱟᱞᱮ ᱮᱭᱟᱭ ᱫᱤᱱ ᱵᱟ ᱮᱜᱟᱨᱚ ᱫᱤᱱ ᱥᱮ ᱩᱱᱤᱥ ᱫᱤᱱ ᱱᱚᱝᱠᱟ ᱵᱟᱠᱤ ᱛᱟᱦᱮᱸᱱᱟ ᱱᱮᱛᱟᱨ ᱫᱚ ᱤᱱᱟᱹᱜ ᱫᱤᱱ ᱫᱚ ᱵᱟᱠᱚ ᱛᱟᱦᱮᱸᱱ ᱠᱟᱱᱟ ᱮᱭᱟᱭ ᱫᱤᱱ ᱞᱮᱠᱟ ᱜᱮ ᱟᱨ ᱚᱱᱟ ᱫᱤᱱ ᱠᱚ ᱩᱰᱩᱠ ᱚᱱᱟ ᱢᱟᱲᱟᱝ ᱨᱮᱞᱮ ᱩᱰᱩᱠ ᱥᱮᱸᱫᱽᱨᱟ ᱞᱮ ᱩᱰᱩᱠ ᱮᱱᱟ ᱡᱚᱢᱟᱜ ᱧᱩᱣᱟᱜ ᱜᱷᱮᱸᱴ ᱯᱚᱴᱚᱢ ᱠᱟᱛᱮᱫ, ᱟᱫᱚ ᱮᱨᱟ ᱩᱨᱩ ᱠᱚ ᱥᱟᱶ ᱛᱮᱫᱚ ᱱᱤᱭᱚᱢ ᱫᱷᱚᱨᱚᱢ ᱠᱟᱛᱮᱫ ᱛᱩᱯᱩ ᱦᱮᱡ ᱱᱟᱠᱚ ᱥᱟᱫᱟᱱᱟᱜ ᱥᱩᱛᱟᱹᱢ ᱨᱮᱱᱟᱜ ᱠᱚ ᱵᱟᱸᱫᱮᱭᱟ ᱫᱷᱩᱛᱤᱭᱟᱠᱚ ᱟᱨ ᱚᱱᱮ ᱞᱚ ᱴᱟ ᱫᱟᱜ ᱫᱚᱲᱚᱢ ᱠᱟᱛᱮᱜ ᱩᱞ ᱰᱷᱟᱹᱨᱣᱟᱹᱜ ᱨᱮ ᱵᱚᱸᱜᱟ ᱚᱱᱟ ᱵᱚᱸᱜᱟ ᱵᱩᱨᱩ ᱟᱛᱮᱜ ᱠᱚ ᱡᱚᱦᱟᱨᱟ, ᱠᱚᱛᱮ ᱡᱚᱦᱟᱨ ᱟᱛᱟᱝ ᱵᱮᱣᱦᱟᱨ ᱠᱟᱛᱮᱫ ᱮᱨᱟᱣᱟᱜ ᱢᱮᱬᱦᱮᱫ ᱥᱟᱠᱟᱢ ᱠᱚ ᱛᱩᱫ ᱤᱫᱤ ᱛᱚᱨᱟᱭᱟ
ᱦᱳᱭ ᱾
ᱟᱫᱚ ᱚᱱᱟ ᱩᱰᱩᱠ ᱨᱮᱜᱮ ᱟᱡᱳᱫᱤᱭᱟᱹ ᱵᱩᱨᱩ ᱦᱚᱸᱞᱮ ᱥᱮᱸᱫᱽᱨᱟ ᱛᱟᱨᱟᱭᱟ, ᱟᱨ ᱨᱩᱣᱟᱹᱲ ᱦᱮᱡ ᱞᱮᱱᱠᱷᱟᱱ ᱞᱮ ᱦᱚᱨᱚᱜ ᱨᱩᱣᱟᱹᱲ ᱟᱭᱟ ᱮᱨᱟᱛᱤᱧ ᱟᱨ ᱵᱟᱝᱠᱷᱟᱱ ᱫᱚ ᱵᱟᱞᱮ ᱫᱟᱲᱮᱭᱟᱜ ᱠᱷᱟᱱ ᱫᱚ ᱵᱟᱭ ᱨᱩᱣᱟᱲ ᱞᱮᱱ ᱠᱷᱟᱱ ᱫᱚ ᱮᱨᱟᱜ ᱦᱚᱸᱭ ᱵᱩᱡᱷᱟᱹᱣ ᱧᱟᱢᱟ ᱥᱮ ᱞᱚᱴᱟ ᱫᱟᱜ ᱨᱮ ᱚᱱᱟᱨᱮ ᱪᱤᱱᱦᱟᱹ ᱧᱮᱞ ᱧᱟᱢᱟ ᱡᱮ ᱦᱚᱲ ᱫᱚ ᱵᱟᱹᱱᱩᱭ ᱛᱤᱧᱟᱹ ᱱᱚᱝᱠᱟ ᱟᱫᱚ ᱚᱱᱟ ᱫᱚ ᱥᱟᱨ ᱫᱟ ᱟᱨᱚ ᱠᱚ ᱯᱟᱱᱛᱮᱭᱟ ᱮᱭᱟᱭ ᱫᱤᱱ ᱧᱟᱢᱮ ᱠᱷᱟᱱ ᱠᱚ ᱱᱟᱯᱟᱭ ᱠᱟᱛᱷᱟ ᱵᱟᱝᱠᱷᱟᱱ ᱟᱵᱚᱣᱟᱜ ᱡᱟᱦᱟᱸ ᱠᱟᱹᱢᱤ ᱦᱚᱨᱟ ᱢᱮᱱᱟᱜ ᱟᱠᱟᱫ ᱛᱟᱵᱚᱱ ᱛᱟᱵᱚᱱ ᱟᱵᱚᱣᱟᱜ ᱥᱟᱶᱛᱟ ᱟᱹᱨᱤ ᱞᱮᱠᱟᱛᱮ ᱚᱱᱟ ᱠᱟᱹᱢᱤ ᱠᱚᱠᱚ ᱠᱟᱹᱢᱤᱭᱟ, ᱱᱚᱜ-ᱚ ᱱᱚᱝᱠᱟ ᱟᱞᱮ ᱫᱤᱥᱚᱢ ᱫᱚ ᱾ ᱛᱟᱦᱚᱞᱮ ᱜᱚᱝᱠᱮ ᱟᱯᱮ ᱫᱚ ᱫᱤᱥᱚᱢ ᱞᱮᱠᱟ ᱛᱮ ᱫᱚ ᱚᱠᱟ ᱫᱤᱥᱚᱢ ᱯᱮ ᱯᱟᱲᱟᱜ ᱠᱟᱱᱟ?
ᱫᱤᱥᱚᱢ ᱢᱮᱱ ᱞᱮᱱᱠᱷᱟᱱ ᱫᱚ ᱟᱞᱮ ᱦᱚᱸ, ᱚᱱᱟ ᱵᱤᱨ ᱫᱤᱥᱚᱢ ᱜᱮᱞᱮ ᱯᱟᱲᱟᱜ ᱠᱟᱱᱟ ᱠᱤᱱᱛᱩ, ᱟᱞᱮ ᱚᱸᱰᱮ ᱠᱷᱚᱱᱟᱜ ᱵᱤᱨ ᱠᱚᱫᱚ ᱟᱹᱰᱤ ᱡᱟᱥᱛᱤ ᱜᱮ ᱥᱟᱜᱤᱧ ᱥᱟᱜᱤᱧ ᱥᱟᱜᱤᱧ ᱜᱮᱛᱟ ᱞᱮᱭᱟ ᱾
ᱚᱱᱠᱟ ᱫᱚ ᱵᱟᱝᱼᱟ ᱜᱚᱝᱠᱮ ᱫᱤᱥᱚᱢ ᱢᱮᱱᱛᱮ ᱱᱚᱝᱠᱟ ᱡᱮᱢᱚᱱ ᱢᱮᱱᱟᱜ ᱛᱟᱵᱚᱱᱟ ᱟᱵᱚᱣᱟᱜ ᱢᱟᱱ ᱫᱤᱥᱚᱢ, ᱵᱷᱟᱦᱨᱟ ᱫᱤᱥ ᱥᱚᱢ, ᱫᱷᱟᱲ ᱫᱤᱥᱚᱢ, ᱥᱤᱠᱟᱹᱨ ᱫᱤᱥᱚᱢ, ᱥᱟᱛ ᱫᱤᱥᱚᱢ, ᱛᱩᱝ ᱫᱤᱥᱚᱢ, ᱢᱟᱨᱟᱝ ᱛᱩ ᱦᱩᱰᱤᱧ ᱛᱩᱧ ᱱᱚᱝᱠᱟ
ᱟᱞᱮ ᱥᱮᱡ ᱫᱚ, ᱚᱱᱟ ᱢᱟᱱ ᱫᱤᱥᱚᱢ ᱠᱟᱱ ᱛᱟᱞᱮᱭᱟ ᱾
ᱟᱯᱮ ᱫᱚ ᱢᱟᱱ ᱫᱤᱥᱚᱢ?
ᱦᱳᱭ
ᱟᱹᱰᱤ ᱱᱟᱯᱟᱭ ᱜᱚᱝᱠᱮ ᱟᱫᱚ ᱢᱟᱱ ᱫᱤᱥᱚᱢ ᱦᱚᱸ ᱱᱟᱯᱟᱭ ᱡᱤᱱᱤᱥ ᱠᱟᱱ ᱜᱮᱭᱟ ᱾ ᱢᱟᱱ ᱫᱤᱥᱚᱢ ᱨᱮᱫᱚ ᱜᱚᱝᱠᱮ ᱞᱟᱹᱭ ᱟᱠᱚ ᱫᱚᱢᱮ ᱥᱮᱸᱫᱽᱨᱟ ᱠᱚ ᱨᱩᱥᱤᱭᱟᱹ ᱜᱮᱭᱟ ᱫᱚ,
ᱦᱮᱸ ᱜᱚᱝᱠᱮ ᱨᱩᱥᱤᱠᱟ ᱧᱚᱜ ᱜᱮᱭᱟ ᱠᱚ ᱠᱤᱱᱛᱩ ᱟᱞᱮ ᱱᱚᱰᱮ ᱫᱚ, ᱚᱝᱠᱟ ᱫᱚ ᱵᱟᱹᱱᱩᱜ ᱠᱟᱜ ᱠᱚᱣᱟ ᱛᱚ ᱟᱫᱚ, ᱵᱤᱨ ᱵᱩᱨᱩ ᱠᱚᱦᱚᱸ ᱥᱟᱺᱜᱤᱧ ᱜᱮᱛᱟ ᱞᱮᱭᱟ ᱠᱟᱹᱴᱤᱡ,
ᱦᱳᱭ ᱜᱚᱝᱠᱮ ᱟᱸᱡᱚᱢ ᱦᱩᱭ ᱠᱟᱱᱟ ᱢᱟᱱ ᱫᱤᱥᱚᱢ ᱦᱚᱲ ᱫᱚ ᱵᱤᱨ ᱵᱩᱨᱩ ᱩᱱᱟᱹᱜ ᱵᱟᱝ ᱛᱮ ᱞᱟᱹᱭ ᱟᱠᱚ ᱜᱩᱨᱩ ᱫᱤᱩᱥᱚᱢ ᱠᱚᱴᱤ ᱵᱚᱱ ᱫᱟᱲᱟ ᱟᱜᱩᱭᱟ ᱥᱮᱸᱫᱽᱨᱟ ᱟᱜᱩᱭᱟᱵᱚᱱ ᱱᱚᱝ
ᱦᱳᱭ ᱦᱳᱭ ᱦᱳᱭ ᱟᱫᱚ ᱥᱮᱸᱫᱽᱨᱟ ᱠᱚᱫᱚ ᱟᱫᱚ, ᱦᱮᱸ ᱟᱫᱚ ᱚᱱᱠᱟ ᱠᱤᱪᱷᱩ ᱠᱤᱪᱷᱩ ᱴᱚᱴᱷᱟᱠᱚᱨᱮᱱ ᱫᱚ ᱠᱚ ᱩᱰᱩᱠᱚᱜᱼᱟ, ᱟᱨ ᱠᱤᱪᱷᱩ ᱴᱚᱴᱷᱟᱨᱮᱱ ᱫᱚ ᱵᱟᱠᱚ ᱩᱰᱩᱠᱼᱟ ᱚᱱᱠᱟ ᱵᱟ ᱠᱚ ᱪᱟᱞᱟᱜ ᱞᱟᱹᱜᱤᱛᱚᱜᱼᱟ ᱾
ᱟᱪᱪᱷᱟ ᱟᱪᱪᱷᱟ ᱟᱪᱪᱷᱟ ᱵᱟᱠᱷᱟ ᱨᱟᱹᱥᱠᱟᱹ ᱫᱚ ᱢᱮᱱᱟᱜ ᱟᱠᱟᱫ ᱜᱮᱭᱟ ᱾
ᱦᱳᱭ ᱨᱟᱹᱥᱠᱟᱹ ᱫᱚ ᱟᱫᱚ ᱡᱟᱦᱟᱸᱭ ᱡᱮᱢᱚᱱ ᱢᱟᱱᱮ ᱡᱚᱛᱚ ᱦᱚᱲᱟᱜ ᱢᱚᱱᱮ ᱛᱚ ᱵᱟᱝ ᱥᱚᱢᱟᱱ ᱜᱮᱛᱟᱵᱚᱱᱟ ᱾ ᱢᱤᱫ ᱦᱚᱲᱮ ᱢᱮᱱ ᱠᱷᱟᱱᱡ ᱫᱚ ᱟᱨ ᱢᱤᱫ ᱦᱚᱲᱮ ᱢᱮᱱᱟᱭ ᱤᱧᱫᱚ ᱵᱟᱹᱧ ᱩᱰᱩᱠᱚᱜᱼᱟ ᱾
ᱦᱳᱭ
ᱦᱮᱸ
ᱡᱟᱠ ᱜᱚᱝᱠᱮ ᱟᱹᱰᱤ ᱱᱟᱯᱟᱭ ᱠᱟᱛᱷᱟ ᱛᱚ ᱟᱯᱮ ᱚᱱᱛᱮ ᱫᱚ ᱟᱹᱰᱤ ᱨᱟᱹᱥ ᱛᱤ ᱦᱚᱲ ᱦᱮᱱᱟᱜ ᱟᱠᱟᱫ ᱠᱚᱣᱟ, ᱟᱨ ᱥᱮᱸᱫᱽᱨᱟ ᱪᱟᱞᱟᱣ ᱦᱚᱸ ᱞᱟᱹᱠᱛᱤ ᱠᱟᱱ ᱛᱟᱵᱚᱱ ᱜᱮᱭᱟ ᱱᱚᱣᱟ ᱥᱟᱵ ᱨᱟᱠᱟᱵ ᱞᱟᱹᱠᱛᱤ ᱠᱟᱱ ᱜᱮᱭᱟ ᱵᱟᱵᱚᱱ ᱥᱟᱵ ᱨᱟᱠᱟᱵ ᱞᱮᱠᱷᱟᱱ ᱟᱵᱚ ᱠᱚ ᱱᱤᱛᱚᱜ ᱟᱵᱚ